ᱦᱮᱞᱳ
ᱦᱟᱸ ᱡᱚᱦᱟᱨ ᱜᱮ
ᱦᱮᱸ ᱡᱚᱦᱟᱨ ᱜᱮ ᱥᱟᱹᱜᱩᱱ ᱥᱮᱛᱟᱜ
ᱦᱳᱭ ᱥᱟᱹᱜᱩᱱ ᱥᱮᱛᱟᱜ
ᱟᱪᱪᱷᱟ
ᱫᱤᱭᱮ ᱪᱮᱫ ᱞᱮᱠᱟ ᱢᱮᱱᱟᱜ ᱵᱤᱱᱟ
ᱟᱸᱦ ᱟᱹᱞᱤᱧ ᱫᱚ ᱱᱟᱯᱟᱭ ᱵᱟᱲᱟ ᱜᱮ ᱟᱵᱮᱱ ᱪᱮᱫ ᱞᱮᱠᱟ
ᱦᱳᱭ ᱱᱟᱯᱟᱭ ᱜᱮ ᱟᱹᱞᱤᱧ ᱦᱚᱸ ᱫᱟᱜ ᱡᱟᱹᱲᱤ ᱠᱚ ᱚᱠᱟ ᱞᱮᱠᱟ ᱦᱚᱭ ᱥᱟᱱᱟᱢ ᱜᱮ ᱵᱮᱥ ᱵᱟᱲᱟ ᱜᱮ ᱱᱤᱛᱚᱜ ᱫᱚ
ᱟᱪᱪᱷᱟ ᱟᱪᱪᱷᱟ
ᱟᱯᱮ ᱜᱮ ᱚᱠᱟ ᱞᱮᱠᱟ ᱢᱮᱱᱟᱜ ᱯᱮᱭᱟ
ᱟᱞᱮ ᱦᱚᱸ ᱱᱚᱛᱮ ᱫᱚ ᱱᱟᱯᱟᱭ ᱜᱮ ᱢᱮᱱᱟᱜ ᱟᱠᱟᱞᱮᱭᱟ ᱟᱯᱮ ᱫᱚ ᱟᱨ ᱱᱟᱯᱟᱭ ᱵᱚᱱ ᱛᱟᱸᱦᱮᱱ ᱢᱟ ᱚᱱᱟᱜᱮ ᱪᱟᱸᱫᱚ ᱵᱚᱸᱜᱟ ᱴᱷᱮᱱ ᱟᱸᱥ ᱛᱟᱦᱮᱱ ᱠᱟᱱᱟ
ᱦᱳᱭ ᱫᱤᱭᱮ ᱛᱟᱦᱚᱞᱮ ᱫᱟᱜ ᱡᱟᱹᱲᱤ ᱠᱚ ᱪᱮᱫ ᱞᱮᱠᱟ
ᱟᱞᱮ ᱥᱮᱫ ᱱᱚᱛᱮ ᱫᱚ ᱫᱟᱜ ᱡᱟᱹᱲᱤ ᱫᱚᱭ ᱫᱟᱜ ᱮᱜ ᱠᱟᱱ ᱜᱮᱭᱟ ᱟᱫᱚ ᱢᱮᱱᱠᱷᱟᱱ ᱛᱮᱦᱤᱧ ᱫᱚ ᱠᱟᱹᱴᱤᱡ ᱥᱤᱛᱩᱝ ᱧᱚᱜ ᱟᱠᱟᱫᱟ ᱟᱨ ᱵᱟᱨ ᱯᱮ ᱫᱷᱚᱨ ᱵᱟᱨ ᱯᱮ ᱫᱤᱱ ᱫᱷᱚᱨᱭᱟᱹ ᱫᱚ ᱫᱚᱢᱮᱭ ᱫᱟᱜ ᱫᱟᱜ ᱠᱟᱱᱟ ᱥᱮᱛᱟᱜ ᱠᱷᱚᱱ ᱟᱹᱭᱩᱵ ᱫᱷᱟᱹᱵᱤᱡ ᱟᱹᱰᱤ ᱞᱟᱸᱜᱟᱜ ᱜᱮ ᱢᱮᱱᱟᱜ ᱟᱠᱟᱫᱟ ᱛᱤᱦᱤᱧ ᱫᱚ ᱠᱟᱹᱴᱤᱡ ᱥᱤᱛᱩᱝ ᱧᱚᱜ ᱟᱠᱟᱫᱟ ᱛᱚ ᱟᱯᱮᱥᱤ ᱜᱮ ᱚᱱᱛᱮ ᱪᱮᱫ ᱞᱮᱠᱟ
ᱟᱞᱮ ᱥᱮᱡ ᱫᱚ ᱦᱚᱞᱟ ᱠᱷᱚᱱᱟᱜᱮ ᱫᱟᱜ ᱮᱫᱟ ᱱᱚᱜᱼᱚᱭ ᱫᱟᱜᱮᱫ ᱜᱮᱭᱟᱭ ᱱᱤᱛᱚᱜ ᱦᱚᱸ ᱫᱤᱭᱮ ᱛᱮᱦᱮᱧ ᱢᱟ ᱟᱢᱵᱚᱵᱚᱛᱤ ᱠᱟᱱ ᱟᱯᱮ ᱥᱮᱫ ᱯᱮ ᱢᱟᱱᱟᱣᱟ ᱥᱮ ᱵᱟᱯᱮ ᱢᱟᱱᱟᱣᱟ ᱟᱫᱚ ᱟᱞᱮ ᱫᱚ ᱟᱢᱵᱟᱵᱚᱛᱤ ᱱᱟᱜ ᱚᱠᱟ ᱞᱮᱠᱟᱞᱮ ᱢᱟᱱᱟᱣᱮᱫᱟ ᱱᱤᱝᱠᱟᱹ ᱫᱟᱜ ᱨᱮᱫᱚ ᱱᱟᱜ ᱟᱨ ᱚᱠᱟ ᱞᱮᱠᱟ ᱢᱮᱱᱟᱜᱼᱟ ᱚᱱᱟᱛᱚ ᱟᱹᱰᱤ ᱥᱚᱢᱮᱥᱥᱟ ᱜᱮᱭᱟ
ᱟᱪᱪᱷᱟ ᱟᱪᱪᱷᱟ ᱦᱮᱸ ᱟᱞᱮ ᱫᱚ ᱱᱚᱛᱮ ᱫᱚ ᱟᱢᱵᱟᱵᱚᱛᱤ ᱫᱚ ᱵᱟᱞᱮ ᱢᱟᱱᱟᱣ ᱜᱮᱭᱟ ᱟᱫᱚ ᱢᱮᱱᱠᱷᱟᱱ ᱜᱟᱛᱮ ᱠᱚᱴᱷᱮᱱ ᱜᱮ ᱟᱸᱡᱚᱢ ᱵᱟᱲᱟ ᱫᱚ ᱦᱩᱭ ᱟᱠᱟᱱ ᱛᱟᱦᱮᱱ ᱜᱮᱭᱟ ᱵᱟᱝᱢᱟ ᱡᱮ ᱱᱚᱝᱠᱟ ᱪᱟᱥ ᱠᱟᱹᱢᱤ ᱞᱟᱦᱟᱨᱮ ᱢᱤᱫᱴᱟᱝ ᱵᱚᱸᱜᱟ ᱠᱚ ᱦᱩᱭᱩᱜ ᱜᱮᱭᱟ ᱡᱟᱦᱟᱸ ᱫᱚ ᱟᱢᱵᱟᱵᱚᱛᱤ ᱠᱚ ᱢᱮᱛᱟᱜ ᱠᱟᱱᱟ ᱟᱫᱚ ᱢᱤᱫ ᱴᱟᱹᱡ ᱚᱱᱟ ᱟᱢᱵᱟᱵᱚᱛᱤ ᱧᱩᱛᱩᱢ ᱛᱮᱜᱮ ᱢᱟᱱᱮ ᱚᱱᱟ ᱵᱟᱠᱷᱨᱟᱛᱮ ᱠᱟᱹᱴᱤᱡ ᱫᱷᱟᱨᱟᱢ ᱞᱟᱹᱭᱟᱹᱧ ᱠᱷᱟᱡ ᱵᱷᱟᱹᱜᱤ ᱦᱩᱭ ᱠᱚᱜᱼᱟ ᱪᱮᱫᱟᱜ ᱥᱮ ᱟᱞᱮ ᱫᱚ ᱱᱚᱛᱮ ᱫᱚ ᱵᱟᱞᱮ ᱢᱟᱱᱟᱣᱟ ᱛᱚ ᱛᱚ ᱚᱱᱟ ᱵᱟᱨᱮᱛᱮ ᱫᱚ ᱟᱭᱰᱤᱭᱟ ᱠᱟᱱᱩᱜ ᱟᱠᱟᱫᱟ
ᱚ ᱟᱪᱪᱷᱟ ᱴᱷᱤᱠ ᱜᱮᱭᱟ ᱴᱷᱤᱠ ᱜᱮᱭᱟ ᱡᱟᱦᱟᱸ ᱛᱤᱱᱟᱹᱜ ᱵᱟᱲᱟᱭ ᱢᱮᱱᱟᱜᱼᱟ ᱩᱱᱟᱹᱜ ᱜᱟᱱ ᱜᱤᱧ ᱞᱟᱹᱭ ᱫᱟᱲᱮᱭᱟᱢ ᱠᱟᱱᱟ
ᱟᱪᱪᱷᱟ ᱦᱳᱭ ᱦᱳᱭ ᱚᱱᱟᱜᱮ ᱵᱮᱥ ᱦᱩᱭᱩᱜᱼᱟ ᱛᱟᱦᱚᱞᱮ
ᱦᱳᱭ ᱛᱚ ᱟᱢᱵᱟᱵᱚᱛᱤ ᱫᱚ ᱟᱞᱮᱥᱮᱫ ᱫᱚ ᱱᱤᱭᱟᱹ ᱠᱟᱨᱚᱱ ᱛᱮᱞᱮ ᱢᱟᱱᱟᱣᱟ ᱪᱟᱥ ᱨᱟᱠᱟᱵ ᱢᱟᱱᱮ ᱪᱟᱥ ᱠᱚᱨᱟᱣ ᱞᱟᱦᱟᱨᱮ ᱢᱤᱫ ᱫᱷᱟᱣ ᱡᱚᱢ ᱧᱩ ᱱᱤᱭᱟᱹ ᱫᱚ ᱡᱚᱢ ᱧᱩ ᱨᱮᱱᱟᱜ ᱟᱞᱮᱥᱮᱫ ᱢᱟᱱᱮ ᱯᱚᱨᱚᱵᱽ ᱛᱚ
ᱦᱮᱸ ᱦᱮᱸ
ᱛᱚ ᱪᱟᱥ ᱞᱟᱦᱟᱨᱮ ᱪᱟᱥ ᱠᱚᱨᱟᱣ ᱞᱟᱦᱟᱨᱮ ᱡᱚᱢ ᱧᱩᱭᱟᱞᱮ ᱥᱮ
ᱟᱪᱪᱷᱟ
ᱩᱱᱠᱩ ᱫᱤ ᱛᱟᱠᱚ ᱫᱟᱹᱭ ᱛᱟᱠᱚ ᱠᱚᱞᱮ ᱱᱮᱣᱛᱟ ᱠᱚᱣᱟ
ᱚ ᱟᱪᱪᱷᱟ ᱦᱮᱸ
ᱦᱚᱜ ᱟᱫᱚ ᱱᱤᱭᱟᱹ ᱨᱮᱫᱚ ᱚᱱᱮ ᱡᱮᱢᱚᱱ ᱡᱚᱢ ᱧᱩ ᱫᱚ ᱦᱩᱭᱩᱜ ᱠᱟᱱᱟ ᱠᱟᱱᱴᱷᱟᱲ ᱠᱚ ᱥᱮ ᱡᱟᱦᱟᱸ ᱛᱤᱱᱟᱹᱜ ᱢᱟᱱᱮ ᱡᱚᱜ ᱡᱚᱜ ᱡᱤᱱᱤᱥ ᱠᱚ
ᱡᱚ ᱡᱤᱱᱤᱥ ᱠᱚ ᱢᱟ ᱡᱟᱹᱥᱛᱤ ᱢᱟᱱᱟ ᱢᱩᱨᱩᱫᱽ ᱜᱮ ᱡᱩᱫᱤ ᱵᱳᱱ ᱢᱟᱱᱟ ᱢᱩᱨᱩᱫ ᱡᱟᱦᱟᱸ ᱤᱭᱟᱹ ᱠᱚ ᱢᱮᱛᱟᱜ ᱠᱟᱱᱟ ᱯᱷᱚᱞ ᱠᱟᱱᱟ ᱡᱟᱦᱟᱸ ᱡᱚ ᱫᱚ ᱚᱱᱟ ᱫᱚ ᱠᱷᱟᱱᱴᱟᱲ ᱜᱮ ᱵᱟᱝ
ᱚ ᱦᱚᱸ ᱦᱳᱭ ᱦᱳᱭ ᱠᱟᱱᱴᱷᱟᱲ ᱠᱷᱟᱹᱡᱟᱹᱲᱤ ᱦᱚᱭᱛᱳ ᱠᱟᱱ ᱠᱟᱱᱴᱷᱟᱲ ᱵᱤᱞᱮ ᱟᱨ
ᱟᱪᱪᱷᱟ ᱟᱨ ᱱᱚᱣᱟ ᱦᱤᱞᱳᱜ ᱫᱚ ᱠᱚᱱᱚ ᱵᱚᱸᱜᱟ ᱵᱩᱨᱩ ᱠᱤᱪᱷᱩ ᱵᱮᱯᱟᱨ ᱱᱚᱝᱠᱟ ᱠᱤᱪᱷᱩ ᱵᱮᱯᱟᱨ ᱢᱮᱱᱟᱜ ᱟᱠᱟᱫᱟ ᱥᱮ ᱡᱮ ᱯᱨᱚᱛᱷᱚᱢ ᱫᱚ ᱱᱚᱝᱠᱟ ᱞᱮ ᱦᱮᱸ ᱢᱟ ᱞᱟᱹᱭ ᱵᱤᱱ
ᱵᱚᱸᱜᱟ ᱵᱩᱨᱩ ᱵᱮᱯᱟᱨ ᱫᱚ ᱚᱲᱟᱜ ᱠᱚᱨᱮ ᱜᱮ ᱠᱟᱹᱴᱤᱡ ᱞᱮ ᱪᱚᱰᱚᱨ ᱵᱟᱲᱟᱭᱟ ᱡᱮᱢᱚᱱ ᱦᱟᱺᱰᱤ ᱠᱚ ᱫᱚᱦᱚ ᱵᱟᱲᱟ ᱠᱟᱛᱮ ᱾
ᱟᱪᱪᱷᱟ ᱟᱪᱷᱟ ᱟᱪᱷᱟ
ᱦᱳᱭ ᱱᱤᱭᱟᱹ ᱠᱚᱜᱮ ᱟᱨ ᱮᱴᱟᱜ ᱠᱤᱪᱷᱩ ᱫᱚ ᱵᱟᱝ
ᱱᱚᱣᱟ ᱫᱚ ᱢᱟᱱᱮ ᱢᱤᱫᱴᱟᱝ ᱚᱲᱟᱜ ᱨᱮᱭᱟᱜ ᱯᱩᱡᱟᱹ ᱠᱟᱱᱟ ᱵᱟᱝ ᱡᱮ ᱢᱤᱫᱴᱟᱝ ᱴᱚᱞᱟ ᱡᱩᱢᱤᱫ ᱠᱟᱛᱮ ᱢᱤᱫᱴᱮᱱ ᱴᱚᱞᱟᱨᱮ ᱥᱮ ᱡᱟᱦᱮᱨ ᱨᱮ ᱡᱟᱦᱟᱸ ᱠᱚ ᱵᱩᱡᱷᱟᱹᱜᱼᱟ ᱱᱚᱝᱠᱟᱱ ᱠᱤᱪᱷᱩ
ᱵᱟᱝ ᱚᱱᱠᱟᱱᱟᱜ ᱵᱮᱯᱟᱨ ᱫᱚ ᱵᱟᱝ ᱠᱟᱱᱟ
ᱟᱪᱪᱷᱟ ᱟᱪᱪᱷᱟ ᱟᱪᱪᱷᱟ ᱵᱮᱥ ᱵᱮᱥ ᱟᱹᱰᱤ ᱢᱚᱸᱚᱡᱮᱢ ᱞᱟᱹᱭᱟᱫᱤᱧᱟ ᱪᱮᱫᱟᱜ ᱥᱮ ᱱᱚᱣᱟ ᱫᱤᱜᱫᱤᱭᱮ ᱠᱚᱱᱳ ᱥᱮᱨᱚᱠᱚᱢ ᱟᱭᱰᱤᱭᱟ ᱜᱮ ᱵᱟᱝ ᱛᱟᱦᱮᱸ ᱠᱟᱱᱟ ᱱᱚᱜᱼᱚᱭ ᱛᱚ ᱞᱟᱹᱭ ᱫᱤᱧ ᱛᱮ ᱠᱟᱹᱴᱤᱡ ᱵᱟᱲᱟᱭ ᱧᱚᱜ ᱠᱮᱫᱟ ᱡᱮ ᱱᱚᱣᱟ ᱫᱚ ᱱᱚᱝᱠᱟ ᱠᱚ ᱠᱚᱨᱟᱣᱟ ᱥᱮ ᱱᱚᱝᱠᱟ ᱠᱚ ᱦᱩᱭᱩᱜ ᱜᱮᱭᱟ ᱾ ᱛᱚ ᱟᱞᱮ ᱥᱮᱫ ᱫᱚ ᱱᱚᱛᱮ ᱵᱟᱝ ᱢᱟᱱᱟᱣ ᱵᱟᱲᱟ ᱦᱩᱭᱩᱜ ᱜᱮᱭᱟ ᱛᱚ ᱛᱚ ᱚᱱᱟ ᱨᱮᱭᱟᱜ ᱫᱚ ᱪᱮᱠᱟ ᱤᱭᱟᱹ ᱛᱟᱦᱮᱱᱟ ᱾
ᱚ ᱟᱪᱪᱷᱟ ᱱᱟᱯᱟᱭ ᱠᱟᱛᱷᱟ ᱟᱵᱚ ᱚᱠᱟ ᱥᱮᱫ ᱡᱟᱦᱟᱸ ᱥᱮᱫ ᱵᱚᱱ ᱢᱟᱱᱟᱣᱟ ᱚᱠᱟ ᱥᱮᱫ ᱵᱟᱵᱚᱱ ᱢᱟᱱᱟᱣᱟ ᱚᱠᱟ ᱥᱮᱫ ᱦᱳᱭᱛᱳ ᱟᱯᱮ ᱢᱤᱫᱴᱮᱱ ᱯᱮ ᱢᱟᱱᱟᱣᱟ ᱟᱞᱮ ᱥᱮᱫ ᱵᱟᱞᱮ ᱢᱟᱱᱟᱣᱟ ᱦᱮ ᱵᱟᱝ
ᱦᱮᱸ ᱦᱮᱸ ᱱᱚᱝᱠᱟ ᱜᱮ ᱱᱚᱠᱟ ᱟᱨ ᱛᱚᱵᱮ ᱛᱟᱦᱚᱞᱮ ᱫᱚ ᱪᱟᱥ ᱠᱟᱢᱤ ᱫᱚ ᱟᱹᱣᱨᱤ ᱯᱮ ᱮᱛᱚᱦᱵᱟ ᱥᱮ ᱪᱮᱫ
ᱪᱟᱥ ᱠᱟᱹᱢᱤ ᱫᱚ ᱪᱟᱥ ᱠᱟᱹᱢᱤ ᱫᱚ ᱦᱩᱲᱩ ᱠᱚᱞᱮ ᱜᱤᱰᱤ ᱠᱟᱫᱟ ᱟᱫᱚ ᱱᱤᱛᱚᱜ ᱯᱚᱡᱚᱱᱛᱚ ᱱᱟᱜ ᱱᱚᱜᱼᱚᱭ ᱫᱟᱜ ᱮ ᱜᱮᱭᱟᱭ ᱛᱚ ᱛᱤᱱᱟᱹᱜ ᱜᱟᱱ ᱫᱟᱜ ᱮᱫᱟ ᱵᱟᱭ ᱫᱟᱜ ᱞᱮᱠᱷᱟᱱ ᱢᱟᱛᱚ ᱦᱩᱲᱩ ᱛᱚ ᱵᱟᱝ ᱦᱩᱭᱩᱜᱼᱟ ᱾
ᱦᱮᱸᱮᱸ
ᱮ ᱛᱚᱞᱟ ᱠᱚᱞᱮ ᱜᱤᱰᱤᱭ ᱠᱮᱫᱟ ᱫᱚᱥ ᱯᱚᱱᱨᱚ ᱫᱤᱱ ᱞᱟᱦᱟ ᱨᱮᱞᱮ ᱜᱤᱰᱤ ᱠᱮᱫᱟ ᱟᱫᱚ ᱫᱮᱠᱷᱤ ᱱᱤᱭᱟᱹ ᱫᱟᱜ ᱪᱮᱛᱟᱱ ᱨᱮᱜᱮ ᱛᱚ ᱛᱚᱞᱟ ᱫᱚ ᱱᱟᱜ ᱦᱩᱭᱩᱜ ᱨᱮᱱᱟᱜ ᱠᱟᱨᱚᱱ ᱫᱚ
ᱦᱮᱸ ᱦᱮᱸ ᱦᱮᱸ
ᱟᱨ ᱵᱟᱭ ᱫᱟᱜ ᱞᱮᱠᱷᱟᱱ ᱢᱟᱛᱚ ᱛᱚᱞᱟ ᱦᱚᱸ ᱵᱟᱝ ᱦᱩᱭ ᱞᱮᱱᱠᱷᱟᱱ ᱢᱟᱛᱚ ᱦᱩᱲᱩ ᱦᱚᱸ ᱛᱚ ᱵᱮᱥ ᱧᱚᱜ ᱵᱟᱝ ᱦᱩᱭᱩᱜᱼᱟ ᱾
ᱵᱮᱥ ᱫᱚ ᱱᱚᱣᱟ ᱠᱟᱱ ᱜᱮ
ᱡᱚᱸᱰᱨᱟ ᱠᱚᱯᱮ ᱮᱨ ᱵᱟᱲᱟ ᱠᱟᱣᱫᱟ ᱥᱮ ᱵᱟᱝ ᱜᱤᱲᱤ ᱠᱟᱫᱟ ᱥᱮ ᱵᱟᱝ ᱟᱯᱮ ᱫᱚ?
ᱵᱟ ᱵᱟ ᱵᱟ ᱡᱚᱸᱰᱨᱟ ᱠᱚᱫᱚ ᱟᱞᱮ ᱫᱚ ᱵᱟᱝᱞᱮ ᱪᱟᱥ ᱜᱮᱭᱟᱞᱮ ᱟᱞᱮ ᱫᱚ ᱱᱚᱛᱮ ᱫᱚ ᱦᱩᱲᱩ ᱠᱚᱜᱮ ᱞᱮ ᱪᱟᱥ ᱵᱟᱲᱟᱭ ᱾ ᱜᱮᱭᱟ ᱡᱟᱹᱥᱛᱤ ᱠᱟᱭ ᱛᱮ ᱫᱚ ᱟᱨ ᱮᱴᱟᱜ ᱦᱮᱸ ᱮᱴᱟᱜ ᱥᱚᱢᱚᱭ ᱫᱚ ᱟᱞᱩ ᱠᱚ ᱵᱟᱫᱟᱢ ᱠᱚ ᱟᱨ ᱮᱢᱱᱤ ᱥᱚᱵᱡᱤ ᱠᱚ ᱦᱩᱲᱩ ᱠᱚ ᱞᱮ ᱪᱟᱥ ᱜᱮᱭᱟᱞᱮ ᱟᱨ ᱡᱟᱥ ᱛᱮ ᱫᱚ ᱦᱩᱲᱩ ᱜᱮᱞᱮ ᱪᱟᱥ ᱟᱞᱮ
ᱚ ᱟᱪᱪᱷᱟ ᱟᱪᱪᱷᱟ ᱾
ᱦᱩᱸ ᱟᱨ ᱱᱚᱛᱮ ᱫᱚ ᱵᱟ ᱦᱩᱲᱩ ᱫᱚ ᱵᱟᱨᱫᱚᱢ ᱜᱮᱞᱮ ᱪᱟᱥᱟ ᱪᱟᱥ ᱫᱚ ᱱᱚᱛᱮ ᱫᱷᱚᱨᱚᱱ ᱨᱮᱦᱚᱸ ᱟᱨ ᱱᱚᱛᱮ ᱫᱟᱜ ᱡᱟᱹᱯᱩᱫ ᱨᱮᱦᱚᱸ ᱾ ᱟᱫᱚ ᱱᱮᱛᱟᱨ ᱫᱤᱱ ᱫᱚ ᱦᱟᱸᱜ ᱫᱚ ᱫᱟᱜ ᱵᱟᱭ ᱫᱟᱜ ᱵᱟᱲᱟ ᱠᱟᱫ ᱜᱮ ᱛᱚᱞᱟ ᱠᱚᱦᱚᱸ ᱜᱤᱰᱤ ᱵᱟᱲᱟ ᱫᱚ ᱦᱩᱭᱟ ᱟᱠᱟᱱ ᱜᱮᱭᱟ ᱠᱤᱪᱷᱩ ᱦᱟᱯᱛᱟ ᱠᱷᱟᱱᱤᱠ ᱞᱟᱦᱟᱨᱮ᱾ ᱚᱱᱟ ᱠᱚ ᱞᱟᱹᱴᱩ ᱵᱟᱲᱟ ᱦᱩᱭ ᱞᱮᱱᱠᱷᱟᱱ ᱛᱟᱨᱯᱚᱨᱮ ᱟᱥᱛᱮ ᱟᱥᱛᱮ ᱛᱮ ᱟᱨ ᱨᱚᱦᱚᱭ ᱫᱚᱞᱮ ᱫᱷᱩᱨᱟᱹᱜ ᱟᱞᱮ ᱦᱟᱸᱜ ᱾
ᱟᱪᱪᱷᱟ ᱛᱟᱦᱚᱞᱮ ᱟᱯᱮ ᱥᱮᱫ ᱛᱟᱦᱚᱞᱮ ᱥᱚᱦᱚᱨᱟᱭ ᱯᱚᱨᱚᱵᱽ ᱫᱚᱯᱮ ᱢᱟᱱᱟᱣᱟ ᱥᱮ ᱵᱟᱝ?
ᱦᱮᱸ ᱦᱮᱸ ᱥᱚᱨᱚᱦᱟᱭ ᱫᱚᱞᱮ ᱢᱟᱱᱟᱣ ᱜᱮᱭᱟᱞᱮ ᱟᱨ ᱟᱹᱰᱤ ᱡᱷᱩᱠ ᱜᱮᱞᱮ ᱢᱟᱱᱟᱣᱟ ᱟᱞᱮ ᱱᱚᱛᱮ ᱫᱚ ᱾ ᱡᱟᱦᱟᱸ ᱢᱚᱬᱮ ᱥᱤᱧ ᱢᱚᱬᱮ ᱧᱤᱫᱟᱹ ᱫᱚ ᱨᱮ ᱫᱚ ᱯᱩᱨᱟ ᱜᱮᱞᱮ ᱡᱷᱩᱢᱠᱟᱟᱹ ᱜᱚᱫ ᱠᱟᱜᱼᱟ ᱞᱮ ᱟᱞᱮ ᱫᱚ ᱾
ᱟᱪᱪᱷᱟ ᱟᱫᱚ ᱚᱱᱟᱜᱮ ᱠᱟᱹᱴᱤᱡ ᱪᱮᱫ ᱞᱮᱠᱟ ᱢᱚᱬᱮ ᱥᱤᱧ ᱢᱚᱬᱮ ᱧᱤᱫᱟᱹ ᱪᱮᱫ ᱞᱮᱠᱟ ᱯᱮ ᱢᱟᱱᱟᱣ ᱢᱟᱱᱟᱣᱟ ᱥᱮ ᱵᱟᱛᱟᱣᱟ ᱚᱱᱟ ᱜᱮ ᱠᱟᱹᱴᱤᱡ ᱠᱟᱹᱴᱤᱡ ᱮᱢ ᱞᱟᱹᱭ ᱞᱮ ᱛᱟᱞᱟᱝᱠᱷᱟᱱ ᱟᱯᱮ ᱥᱮᱱᱟᱜ ᱢᱟᱱᱮ ᱢᱟ ᱢᱚᱛᱚᱱᱟᱜ ᱵᱟᱹᱧ ᱵᱟᱲᱟᱭᱟ ᱛᱚ
ᱦᱮᱸ ᱦᱮᱸ ᱢᱟᱱᱮ ᱟᱵᱚ ᱫᱚ ᱪᱮᱫᱟᱥᱮ ᱵᱷᱤᱱᱟᱹᱤᱱᱟᱹ ᱴᱚᱴᱷᱟᱨᱮ ᱵᱷᱤᱱᱟᱹ ᱵᱷᱤᱱᱟᱹ ᱞᱮᱠᱟᱱ ᱥᱚᱨᱚᱦᱟᱭ ᱵᱚᱱ ᱢᱟᱱᱟᱣᱵᱚᱱ ᱾ ᱠᱚᱭ ᱠᱚ ᱢᱟᱱᱟᱣᱫᱟ ᱦᱟᱱᱟ ᱠᱟᱞᱤ ᱥᱚᱢᱚᱭ ᱟᱵᱟᱨ ᱚᱠᱚᱭ ᱫᱚ ᱢᱟᱱᱟᱣᱫᱟ ᱯᱳᱥ ᱥᱚᱢᱚᱭ ᱾ ᱦᱮᱸ ᱥᱮ ᱛᱚ ᱟᱞᱮᱫᱚ ᱱᱚᱛᱮ ᱫᱚᱞᱮ ᱥᱚᱨᱦᱟᱭᱚᱜᱼᱟᱞᱮ ᱯᱩᱥ ᱵᱚᱸᱜᱟ ᱨᱮᱞᱮ ᱥᱚᱨᱦᱟᱭᱚᱜ ᱯᱩᱥ ᱯᱩᱪᱤᱥ ᱠᱚᱞᱮ ᱥᱚᱨᱦᱟᱭᱚᱜᱼᱟᱞᱮ ᱟᱨ ᱯᱨᱚᱛᱷᱚᱢ ᱫᱤᱱ ᱯᱩᱥ ᱵᱚᱸᱜᱟᱞᱮ ᱥᱚᱦᱚᱨᱟᱭᱚᱜ ᱠᱟᱱᱟ ᱦᱮᱸ ᱟᱨ ᱯᱚᱭᱞᱩ ᱫᱤᱱ ᱦᱚᱸ ᱟᱞᱮ ᱟᱞᱮ ᱵᱤᱪᱟᱨ ᱫᱤᱱ ᱢᱟ ᱫᱚᱥᱟᱨ ᱫᱤᱱ ᱢᱟᱱᱮ ᱵᱚᱸᱜᱟ ᱛᱟᱯᱚᱨᱮ ᱢᱟ ᱡᱮᱱᱚ ᱠᱷᱩᱱᱴᱟᱹᱣ ᱡᱟᱞᱮ ᱛᱟᱯᱚᱨᱮ ᱢᱩᱪᱟᱹᱫ ᱥᱟᱠᱨᱟᱛ ᱱᱚᱝᱠᱟ ᱯᱩᱭᱞᱳ ᱫᱤᱱ ᱫᱚ ᱣᱟ ᱩᱢ ᱵᱟᱲᱟ ᱠᱚ ᱛᱮ ᱡᱮᱢᱚᱱ ᱩᱱᱠᱩ ᱦᱳᱭ ᱦᱳᱭ ᱚᱱᱟ ᱠᱚᱫᱚ ᱵᱟᱲᱟᱭ ᱜᱮᱭᱟᱢ ᱱᱤᱥᱪᱚᱭ ᱪᱮᱫ ᱠᱚ ᱠᱚᱨᱟᱣ ᱟᱠᱚ ᱦᱮᱸ ᱟᱫᱤ ᱵᱚᱸᱜᱟ ᱢᱟᱦᱟ ᱞᱮᱫ ᱚᱱᱟ ᱡᱟᱦᱮ ᱨᱮ ᱪᱟᱞᱟᱣ ᱠᱟᱛᱮ ᱥᱮ ᱜᱚᱴ ᱡᱟᱦᱟ ᱠᱚ ᱞᱟᱹᱭᱮᱫ ᱠᱟᱱ ᱜᱚᱴ ᱪᱟᱞᱟᱣ ᱠᱟᱛᱮ ᱵᱚᱸᱜᱟ ᱵᱟᱲᱟ ᱦᱩᱭ ᱵᱟᱲᱟ ᱦᱩᱭ ᱵᱟᱲᱟ ᱛᱚᱞᱮ ᱚᱲᱟᱜ ᱥᱮ ᱦᱤᱡᱩᱜ ᱠᱟᱱᱟ ᱛᱮᱥᱟᱨ ᱫᱤᱱ ᱠᱷᱚᱱ ᱫᱚ ᱫᱤᱛᱚ ᱫᱤᱱ ᱦᱤᱡᱩᱜᱼᱟ ᱯᱮᱲᱟ ᱫᱚᱞ ᱦᱚᱦᱚ ᱟᱠᱚᱜᱮᱭᱟᱞᱮ ᱡᱮᱢᱚᱱ ᱥᱮ ᱫᱤᱭᱤ ᱛᱟᱠᱚ ᱥᱮᱨᱮᱧ ᱠᱷᱚᱱ ᱦᱮᱡ ᱛᱚ ᱥᱩᱨᱩᱭᱟ, ᱟᱵᱟᱨ ᱛᱮᱥᱟᱨ ᱫᱤᱱ ᱠᱷᱚᱱ ᱫᱚ ᱟᱵᱟᱨ ᱡᱚᱢ ᱧᱩ᱾ ᱡᱚᱢ ᱧᱩ ᱥᱩᱨᱩ ᱠᱚᱨᱮ ᱮᱵᱟᱨ ᱦᱟᱱᱟ ᱮᱱᱮᱡ ᱥᱮᱨᱮᱧ ᱥᱩᱨᱩᱭᱱᱟ ᱚᱱᱟ ᱫᱚ ᱛᱮᱥᱟᱨ ᱢᱟᱦᱟ ᱢᱟᱱᱮ ᱯᱩᱱᱟᱝ ᱢᱟᱦᱟ ᱚᱱᱟᱠᱤᱱ ᱵᱟᱨ ᱫᱚ ᱯᱩᱨᱟᱹᱣᱞ ᱞᱮ ᱡᱚᱢᱠᱟᱣ ᱠᱟᱜᱼᱟ ᱞᱮ ᱮᱱᱮᱡ ᱥᱮᱨᱮᱧ ᱛᱮᱜᱮ ᱟᱹᱭᱩᱵ ᱫᱤᱠ ᱟᱹᱭᱩᱵ ᱠᱷᱚᱱ ᱟᱨ ᱱᱚᱱᱛᱮ ᱮᱱᱮᱡ ᱥᱮᱨᱮᱧ ᱥᱚᱢᱚᱭ ᱫᱟ ᱟᱞᱮ ᱫᱚ ᱚᱱᱟ ᱰᱤᱡᱮ ᱵᱳᱠᱥ ᱡᱟᱦᱟ ᱠᱟ ᱵᱮᱵᱚᱦᱟᱨᱼᱟ ᱮᱠᱫᱟᱢ ᱜᱮ ᱵᱟᱞᱮ ᱵᱮᱵᱚᱦᱟᱨ ᱟᱞᱮ ᱾ ᱮᱠᱫᱚᱢ ᱯᱩᱨᱟᱹ ᱛᱩᱢᱫᱟᱜ ᱛᱩᱢᱫᱟᱜ ᱴᱟᱢᱟᱠ ᱛᱮᱜᱮᱞᱮ ᱡᱚᱢᱠᱟᱣ ᱟᱞᱮ ᱟᱨ ᱟᱨ ᱟᱯᱱᱟᱨ ᱦᱚᱲ ᱫᱚ ᱢᱟ ᱥᱮᱨᱚᱠᱚᱢ ᱛᱩᱢᱫᱟᱜ ᱨᱩᱦ ᱢᱟ ᱥᱮᱲᱟᱠᱚ ᱵᱟᱝ ᱦᱩᱭ ᱠᱟᱱᱟ ᱟᱨ ᱴᱟᱢᱟᱠ ᱠᱚᱫᱚ ᱞᱮ ᱵᱟᱲᱟᱭ ᱫᱞᱮ ᱵᱟᱲᱟᱭ ᱵᱟᱲᱟᱭ ᱜᱮᱭᱟ ᱟᱫᱚ ᱢᱮᱱᱠᱷᱟᱱ ᱥᱮ ᱨᱚᱠᱚᱢ ᱵᱷᱟᱵ ᱛᱮ ᱫᱚ ᱵᱟᱝ ᱾ ᱟᱫᱚ ᱢᱟᱹᱫᱟᱹᱲᱤᱭᱟᱹ ᱨᱮ ᱡᱚᱛᱚ ᱨᱚᱠᱚᱢ ᱨᱩ ᱠᱚ ᱵᱟᱲᱟᱭᱟ ᱦᱮᱸᱥ ᱢᱮᱱᱠᱷᱟᱱ ᱟᱯᱱᱟᱨ ᱫᱚ ᱚᱱᱠᱟ ᱫᱚ ᱟᱹᱨᱤᱟᱜᱼᱟ ᱛᱚ ᱡᱟᱭ ᱫᱮᱠᱷᱟ ᱡᱟᱠ ᱛᱤᱱᱟᱹᱜᱴᱟ ᱪᱮᱫ ᱠᱚ ᱦᱩᱭᱩᱜ ᱠᱟᱱᱟ ᱾
ᱚ ᱟᱪᱪᱷᱟ
ᱟᱞᱮ ᱥᱮᱫ ᱱᱚᱝᱠᱟ ᱠᱤᱪᱷᱩ ᱜᱮ ᱢᱟᱱᱮ ᱱᱩᱱᱟᱜ ᱴᱟ ᱜᱮ ᱟ ᱟᱯᱮ ᱥᱮᱫ ᱚᱱᱛᱮ ᱫᱚ ᱪᱮᱫᱠᱟ ᱟᱯᱮ ᱫᱚ ᱢᱟᱱᱮ ᱚᱠᱟ ᱥᱚᱢᱳᱚᱭ ᱜᱮᱯᱮ ᱢᱟᱱᱟᱣ ᱜᱮᱭᱟ ᱯᱮ ᱥᱮ ᱪᱮᱫ ᱞᱮᱠᱟ ᱯᱮ ᱢᱟᱱᱟᱣ ᱜᱮᱭᱟ? ᱱᱚᱣᱟ ᱠᱚᱨᱮᱱᱟᱜ ᱠᱟᱴᱤᱡ ᱮᱢ ᱞᱟᱹᱭ ᱞᱮᱠᱷᱟᱱ
ᱦᱮᱸ ᱟᱞᱮ ᱥᱮᱫ ᱫᱚ ᱢᱮᱱ ᱫᱚ ᱡᱚᱠᱷᱚᱱᱱᱟᱜ ᱦᱩᱲᱩ ᱠᱚ ᱤᱨ ᱵᱟᱲᱟ ᱠᱟᱛᱮᱫ ᱱᱟᱜᱼᱞᱮ ᱨᱟᱠᱟ ᱟᱥᱮ ᱾ ᱛᱚ ᱦᱩᱲᱩ ᱠᱚ ᱤᱨ ᱠᱟᱛᱮᱫ ᱨᱟᱠᱟᱵ ᱠᱟᱛᱮᱫ ᱩᱱ ᱥᱚᱢᱚᱭ ᱞᱮ ᱥᱚᱦᱚᱨᱟᱭᱚᱜᱼᱟ ᱾ ᱟᱫᱚ ᱚᱱᱠᱟ ᱜᱮ ᱫᱤᱱ ᱫᱚ ᱥᱚᱢᱟᱱ ᱜᱮᱛᱟᱵᱚᱱᱟ ᱢᱚᱬᱮ ᱥᱤᱧ ᱢᱚᱬᱮ ᱧᱤᱫᱟᱹ ᱜᱮ ᱚᱱᱠᱟ ᱜᱮ ᱥᱚᱦᱚᱨᱟᱭ ᱫᱚ ᱢᱟᱱᱟᱣ ᱵᱟᱛᱟᱣ ᱦᱩᱭᱩᱜᱼᱟ ᱾ ᱦᱮᱸ ᱟᱨ ᱛᱟᱨᱯᱚᱨᱮ ᱯᱳᱭᱞᱳ ᱡᱚᱠᱷᱚᱱ ᱱᱟᱦᱱᱟᱜ ᱥᱚᱦᱚᱨᱟᱭ ᱱᱟᱦᱟᱜ ᱞᱮ ᱮᱦᱚᱵᱟ
ᱯᱳᱭᱞᱳ ᱫᱚ ᱦᱚᱭᱛᱚ ᱟᱛᱳ ᱨᱮᱱ ᱜᱚᱰᱮᱛᱮᱛ ᱦᱚᱦᱚ ᱠᱮᱫ ᱜᱮ ᱟᱛᱳ ᱟᱛᱳ ᱨᱮ ᱫᱤᱭᱮ ᱛᱟᱦᱚᱞᱮ ᱜᱚᱞᱯᱚ ᱜᱚᱴᱟ ᱠᱟᱛᱜ ᱞᱮ ᱫᱤᱱ ᱜᱚᱱ ᱠᱮᱫ ᱜᱮ ᱾ ᱛᱤᱥ ᱵᱚᱱ ᱥᱨᱟᱭᱚᱜᱼᱟ ᱵᱟᱵᱚᱱ ᱥᱚᱦᱨᱟᱭᱚᱜᱼᱟ ᱚᱱᱟ ᱠᱚ ᱫᱤᱱ ᱜᱚᱱ ᱵᱟᱲᱟ ᱠᱟᱛᱮᱫ ᱛᱟᱦᱚᱞᱮ ᱫᱤᱱ ᱴᱷᱟᱹᱣᱠᱟᱹᱭᱮᱱ ᱛᱟᱞᱮᱭᱟ ᱚᱠᱟᱴᱟᱜ ᱫᱤᱱ ᱱᱟᱜ ᱵᱚᱱ ᱮᱦᱚᱵᱟ
ᱟ
ᱯᱩᱭᱞᱳ ᱫᱤᱱ ᱡᱮᱢᱚᱱ ᱜᱚᱴ ᱯᱩᱡᱟᱹ ᱜᱚᱴ ᱯᱩᱡᱟᱹ ᱜᱚᱴ ᱯᱩᱡᱟᱹ ᱦᱤᱞᱳᱜ ᱫᱚ ᱱᱟᱦᱮᱞ ᱠᱚᱞᱮ ᱟᱨᱩᱵᱟ ᱾
ᱟᱪᱪᱷᱟ ᱟᱪᱷᱟ
ᱱᱟᱦᱮᱞ ᱠᱚ ᱟᱲᱟᱨ ᱠᱚ ᱛᱟᱯᱚᱨᱮ ᱱᱤᱭᱟᱹ ᱢᱟᱛᱚ ᱠᱟᱲᱟ ᱰᱟᱝᱨᱤᱭᱟᱜ ᱠᱟᱱ ᱜᱮᱭᱟ
ᱦᱮᱸ ᱦᱮᱸ ᱱᱚᱣᱟ ᱢᱟ ᱠᱟᱲᱟ ᱵᱟᱝᱜᱤ ᱜᱮ ᱮᱫᱚᱢ ᱾
ᱦᱳᱭ ᱛᱟᱦᱚᱞᱮ ᱛᱟᱦᱚᱞᱮ ᱩᱱ ᱦᱮᱞᱳ ᱦᱮᱞᱳ ᱦᱮᱞᱳ ᱦᱮᱞᱳ
ᱟᱡᱚᱢ ᱧᱟᱢ ᱫᱟᱵᱤᱱ
ᱦᱮᱸ ᱱᱤᱛᱳᱜ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱦᱮᱸ ᱢᱟ ᱞᱟᱹᱭ ᱢᱮ ᱢᱟᱼᱼ
ᱫᱤᱭᱮ ᱛᱟᱦᱟᱞᱮ ᱠᱟᱲᱟ ᱰᱟᱹᱝᱨᱤ ᱠᱚ ᱟᱹᱨᱩᱵ ᱯᱷᱟᱨᱪᱟ ᱵᱟᱲᱟ ᱠᱟᱛᱮᱫᱼᱼ
ᱦᱮᱸ ᱦᱮᱸ᱾
ᱛᱟᱦᱚᱞᱮ ᱤᱱᱟᱹ ᱦᱤᱞᱳᱜ ᱫᱚ ᱦᱟᱜ ᱞᱮ ᱥᱚᱲᱮᱭᱟ ᱟᱫᱚᱼᱼ ᱜᱚᱴ ᱯᱩᱡᱟᱹ ᱥᱮ?
ᱟᱨ ᱼᱼ ᱴᱟᱰᱤ ᱨᱮ ᱦᱮᱸᱼᱼ
ᱦᱮᱸ ᱜᱚᱴ ᱴᱟᱺᱰᱤ ᱨᱮ ᱥᱚᱲᱮᱭᱟᱞᱮ ᱡᱟᱜᱮ ᱱᱩᱠᱤᱱ ᱡᱟᱦᱟᱱᱟᱜᱼᱼ ᱟᱹᱛᱩ ᱨᱮᱱ ᱦᱟᱜ ᱡᱟᱦᱟ ᱜᱚᱰᱮᱛ ᱠᱤᱱ ᱛᱟᱦᱮᱱᱟᱼᱼ
ᱦᱮᱸ ᱟᱯᱮ ᱫᱚᱼᱼ ᱯᱩᱡᱟᱹ ᱡᱟᱦᱟᱸᱭ ᱡᱟᱦᱟᱸᱭ ᱜᱚᱴ ᱨᱮ ᱡᱟᱦᱟᱸᱭ ᱵᱚᱸᱜᱟᱭᱮᱫᱟ ᱦᱮᱸ ᱩᱱᱤ ᱫᱚ ᱪᱤᱞᱮ ᱵᱚᱸᱜᱟ ?
ᱦᱮᱸ?
ᱜᱚᱴ ᱴᱟᱺᱰᱤ ᱨᱮᱫᱚ ᱚᱠᱚᱭ ᱵᱚᱸᱜᱟᱭ ᱜᱮᱛᱮ?
ᱜᱚᱴ ᱜᱚᱴ ᱴᱟᱺᱰᱤ ᱨᱮᱫᱚ ᱢᱤᱫᱴᱟᱝ ᱦᱟᱜ ᱠᱩᱰᱟᱹᱢ ᱱᱟᱭᱠᱮ ᱢᱮᱱᱟᱭᱟᱼᱼ ᱢᱤᱫᱴᱟᱝ ᱱᱟᱭᱠᱮ ᱢᱮᱱᱟᱭ ᱛᱟᱞᱮᱭᱟ ᱵᱟᱨᱭᱟ ᱢᱮᱱᱟᱜ ᱠᱤᱱᱟ᱾
ᱟᱪᱪᱷᱟ ᱟᱪᱪᱷᱟ ᱢᱟᱱᱮ ᱱᱟᱭᱠᱮ ᱱᱟᱭᱠᱮᱭ ᱵᱚᱸᱜᱟᱭᱟ ᱛᱚ ᱦᱮᱸ ᱥᱮᱼᱼ
ᱦᱳᱭ ᱟᱫᱚ ᱜᱚᱴ ᱯᱩᱡᱟᱹ ᱦᱤᱞᱳᱜ ᱫᱚ ᱱᱟᱦᱟᱜᱼᱼ ᱜᱚᱴ ᱯᱩᱡᱟᱹ ᱦᱤᱞᱳᱜ ᱦᱤᱞᱳᱜ ᱫᱚ ᱦᱟᱸᱜ ᱩᱱᱠᱤᱱ ᱵᱟᱨᱭᱟ ᱡᱟᱦᱟ ᱟᱹᱛᱩ ᱨᱮᱱ ᱡᱟᱦᱟᱸᱭ ᱦᱟᱜᱼᱼ ᱜᱚᱰᱮᱛ ᱢᱮᱱᱟᱜ ᱠᱤᱱᱼᱼ
ᱦᱮᱸ᱾
ᱩᱱᱠᱤᱱ ᱜᱚᱰᱮᱛ ᱜᱮ ᱦᱟᱜ ᱥᱤᱢ ᱠᱤᱱ ᱛᱚᱞᱟᱣ ᱠᱚᱣᱟ᱾ ᱢᱟᱱᱮ ᱢᱟᱱᱮ ᱦᱳᱭ ᱦᱳᱭ ᱚᱲᱟᱜ ᱚᱲᱟᱜ ᱥᱮᱱ ᱠᱟᱛᱮᱼᱼ ᱛᱮᱫ ᱥᱤᱢ ᱠᱤᱱ ᱛᱚᱞᱟᱣ ᱠᱚᱣᱟ ᱪᱟᱣᱞᱮ ᱠᱤᱱ ᱛᱚᱞᱟᱣᱟ ᱼᱼ ᱟᱨ ᱛᱟᱨᱯᱚᱨᱮ ᱚᱱᱠᱟᱱᱟᱜ ᱡᱤᱱᱤᱥ ᱡᱮᱢᱚᱱ ᱡᱟᱦᱟᱸ ᱠᱚᱛᱮᱼᱼ ᱢᱟᱱᱮ ᱥᱚᱲᱮ ᱦᱩᱭᱩᱜ ᱢᱟ ᱼᱼ ᱡᱮᱢᱚᱱ ᱥᱩᱱᱩᱢ ᱥᱟᱥᱟᱝ ᱵᱩᱞᱩᱝ ᱡᱟᱦᱟᱸ ᱛᱤᱱᱟᱹᱜ ᱜᱮ ᱠᱟᱹᱴᱤᱡ ᱠᱟᱹᱴᱤᱡ ᱠᱚ ᱮᱢᱚᱜᱼᱟᱼᱼ
ᱦᱮᱸ᱾
ᱛᱚ ᱚᱱᱟ ᱠᱚᱠᱤᱱ ᱛᱚᱞᱟᱣ ᱵᱟᱲᱟ ᱠᱮᱫ ᱜᱮ ᱛᱚᱞᱟᱣ ᱠᱟᱛᱮᱫ ᱜᱚᱴ ᱯᱩᱡᱟᱹ ᱠᱤᱱ ᱤᱫᱤᱭᱟ ᱢᱟᱱᱮ ᱜᱚᱴᱼᱼ ᱴᱟᱺᱰᱤ ᱠᱤᱱ ᱤᱫᱤᱭᱟ᱾ ᱜᱚᱴ ᱴᱟᱺᱰᱤ ᱥᱮᱱ ᱠᱟᱛᱮᱫ ᱥᱚᱲᱮ ᱥᱚᱲᱮ ᱞᱟᱹᱜᱤᱫ ᱦᱚᱸ ᱦᱚᱲ ᱠᱚ ᱛᱟᱦᱮᱱᱟ᱾
ᱢᱟᱱᱮ ᱟᱞᱮ ᱜᱮ ᱦᱟᱜ ᱞᱮ ᱥᱚᱲᱮᱭᱟᱛᱚ ᱚᱸᱰᱮ ᱫᱚᱼᱼ
ᱟᱪᱪᱷᱟ ᱟᱪᱪᱷᱟ᱾
ᱟᱫᱚ ᱚᱱᱟ ᱥᱳᱲᱮ ᱞᱟᱹᱜᱤᱫ ᱦᱚᱸ ᱛᱟᱦᱮᱱᱟᱞᱮ ᱛᱟᱯᱚᱨᱮ ᱦᱚᱭᱛᱚᱼᱼ ᱱᱟᱭᱠᱮᱼᱼ ᱱᱟᱭᱠᱮ ᱠᱩᱰᱟᱹᱢ ᱱᱟᱭᱠᱮ ᱱᱩᱠᱤᱱ ᱵᱟᱨᱭᱟ ᱱᱩᱠᱤᱱ ᱵᱟᱨᱭᱟ ᱱᱟᱭᱠᱮ ᱛᱮᱼᱼ ᱩᱱᱠᱤᱱ ᱠᱤᱱ ᱵᱚᱸᱜᱟ ᱵᱩᱨᱩᱭᱟ ᱚᱸᱰᱮ ᱜᱚᱴ ᱴᱟᱺᱰᱤ ᱨᱮ᱾
ᱟᱪᱪᱷᱟ ᱟᱪᱷᱟ᱾
ᱜᱚᱴ ᱴᱟᱺᱰᱤ ᱨᱮᱠᱤᱱ ᱵᱚᱸᱜᱟ ᱵᱩᱨᱩᱭᱟ ᱫᱤᱭᱮ ᱚᱱᱟᱼᱼ
ᱼᱼ
ᱠᱤᱪᱷᱩ ᱫᱚ ᱚᱱᱟ ᱯᱤᱴᱷᱟᱹᱭᱟᱠᱤᱱ ᱵᱚᱸᱜᱟᱼᱵᱩᱨᱩ ᱞᱟᱹᱜᱤᱫ ᱢᱟᱱᱮ ᱵᱚᱸᱜᱟᱼ ᱵᱩᱨᱩ ᱥᱟᱨᱮᱡᱼᱼ ᱤᱭᱟᱹ ᱫᱚ ᱵᱚᱦᱚᱜ ᱠᱚᱫᱚᱼᱼ ᱥᱤᱢ ᱥᱤᱢ ᱵᱩᱥᱟᱹᱜ ᱠᱚ ᱦᱳᱭ᱾ ᱛᱟᱦᱚᱞᱮ ᱚᱱᱟ ᱠᱚᱼᱼ ᱯᱤᱴᱷᱟᱹ ᱵᱟᱲᱟ ᱠᱟᱛᱮᱫ ᱡᱟᱦᱟᱸ ᱛᱤᱱᱟᱹᱜ ᱜᱮ ᱢᱟᱱᱮ ᱡᱟᱦᱟᱸ ᱛᱤᱱᱟᱹᱜ ᱠᱟᱛᱮᱫ ᱜᱮᱠᱤᱱ ᱦᱟᱹᱴᱤᱧ ᱟᱞᱮᱭᱟᱼᱼ ᱢᱟᱱᱮ ᱨᱮᱼᱼ ᱦᱮᱞᱳ
ᱦᱮᱸ ᱟᱸᱡᱩ ᱟᱸᱡᱮ ᱦᱮᱸ ᱞᱟᱹᱭ ᱢᱮ᱾
ᱦᱳᱭ ᱚᱱᱟ ᱛᱟᱦᱚᱞᱮ ᱪᱚᱠᱨᱟᱜ ᱨᱮᱠᱤᱱ ᱦᱟᱹᱴᱤᱧ ᱞᱮᱭᱟ ᱥᱟᱠᱟᱢ ᱨᱮᱜᱮ᱾
ᱦᱮᱸ
ᱟᱫᱚ ᱚᱱᱟ ᱦᱟᱹᱴᱤᱧ ᱠᱟᱛᱮᱫ ᱜᱚᱴ ᱦᱩᱭ ᱠᱟᱛᱮᱫ ᱛᱟᱨᱯᱚᱨᱮ ᱚᱱᱟ ᱵᱤᱞᱤ ᱞᱮ ᱞᱮᱵᱮᱫ ᱦᱚᱪᱚ ᱠᱚᱣᱟ ᱜᱚᱴ ᱢᱟᱱᱮ ᱰᱟᱺᱝᱨᱤ ᱱᱟᱦᱟᱜ, ᱦᱳᱭ ᱟᱫᱚ ᱡᱟᱦᱟᱸ ᱨᱮᱱ ᱰᱟᱹᱝᱨᱤ ᱦᱟᱜ ᱚᱱᱟ ᱵᱤᱞᱤᱭ ᱞᱮᱵᱮᱫᱟᱭ ᱩᱱᱤ ᱚᱱᱟ ᱚᱲᱟᱜ ᱦᱚᱲ ᱱᱟᱦᱟᱜ ᱦᱟᱺᱰᱤ ᱞᱟᱜᱟᱣ ᱠᱚᱣᱟ ᱢᱤᱫ ᱴᱩᱠᱩᱡ᱾
ᱦᱮᱸ ᱩᱱᱠᱩ ᱫᱚᱠᱚ ᱰᱟᱸᱰᱚᱢ ᱠᱚᱣᱟ ᱜᱟᱹᱭ ᱢᱟᱹᱞᱤᱠ ᱠᱚ ᱵᱟᱝ?
ᱦᱳᱭ ᱦᱳᱭ ᱢᱟᱹᱞᱤᱠ ᱠᱚ ᱰᱟᱸᱰᱚᱢ ᱠᱚᱣᱟ ᱟᱫᱚ ᱛᱟᱦᱚᱞᱮ ᱚᱱᱟ ᱦᱩᱭ ᱵᱟᱲᱟ ᱠᱟᱛᱮ ᱚᱲᱟᱜ ᱡᱚᱢ ᱵᱟᱲᱟ ᱠᱟᱛᱮᱞᱮ ᱦᱮᱡ ᱮᱱᱜᱮ ᱚᱲᱟᱜ ᱟᱫᱚ ᱟᱨ ᱤᱱᱟᱹ ᱦᱤᱞᱳᱜ ᱫᱚ ᱱᱟᱦᱟᱜᱼᱼ ᱚᱱᱟ ᱥᱚᱲᱮ ᱡᱚᱢ ᱠᱟᱛᱮᱫ ᱜᱮ ᱚᱱᱟ ᱵᱚᱸᱜᱟ ᱥᱚᱲᱮ ᱡᱚᱢ ᱠᱟᱛᱮᱫ ᱜᱮ, ᱼᱼ ᱴᱟᱢᱟᱠ ᱛᱩᱢᱫᱟᱹᱜ ᱟᱛᱮᱫ ᱜᱟᱹᱭ ᱡᱟᱜᱟᱣ ᱞᱮ ᱩᱰᱩᱠᱚᱜᱼᱟ᱾
ᱟᱪᱪᱷᱟ ᱟᱪᱪᱷᱟ ᱜᱟᱹᱭ ᱡᱟᱜᱟᱣ ᱫᱚ ᱪᱟᱹᱞᱩ ᱢᱮᱱᱟᱜ ᱜᱮᱭᱟ ᱚᱱᱛᱮ ᱟᱯᱮ ᱥᱮᱫ ᱫᱚ?
ᱦᱳᱭ ᱦᱳᱭ ᱪᱟᱹᱞᱩ ᱢᱮᱱᱟᱜ ᱜᱮᱭᱟ᱾
ᱟᱪᱪᱷᱟ ᱟᱪᱪᱷᱟ
ᱚ ᱛᱟᱦᱞᱮ ᱜᱟᱹᱭ ᱡᱟᱜᱟᱣ ᱟᱹᱛᱩ ᱨᱮᱜᱮ ᱜᱟᱹᱭ ᱞᱮ ᱡᱟᱜᱟᱣ ᱠᱮᱫ ᱠᱚᱜᱮ ᱜᱟᱹᱭ ᱡᱟᱜᱟᱣ ᱠᱟᱛᱮᱫ ᱫᱚᱥᱟᱨ ᱦᱤᱞᱳᱜ ᱡᱟᱜᱟᱣ ᱥᱮᱛᱟ ᱜᱮᱞᱮ ᱫᱚᱥᱟᱨ ᱦᱤᱞᱳᱜ ᱢᱟᱱᱮ ᱫᱚᱥᱟᱨ ᱢᱟᱦᱟ ᱢᱟᱛᱚ ᱱᱟᱦᱟᱜ ᱵᱚᱸᱜᱟᱜ ᱢᱟᱦᱟ᱾
ᱜᱟᱹᱭ ᱡᱟᱜᱟᱣ ᱡᱟᱸᱦᱟᱵᱤᱱ ᱞᱟᱹᱭ ᱦᱚᱪᱚᱭ ᱫᱟᱵᱤᱱ ᱦᱟᱸᱜ᱾ ᱡᱟᱭᱟᱣ ᱫᱚ ᱢᱟᱱᱮ ᱪᱮᱫ ᱞᱮᱠᱟ ᱢᱟᱱᱮ ᱢᱤᱫᱴᱮᱱ ᱮ ᱢᱟᱡᱷᱤ ᱛᱷᱟᱱ ᱨᱮ ᱰᱟᱝᱨᱟ ᱯᱮ ᱤᱫᱤ ᱠᱚ ᱜᱮᱭᱟ ᱯᱮ ᱥᱮ ᱜᱚᱲᱟ ᱠᱚᱨᱮ ᱜᱮ ᱱᱤᱡᱮ ᱱᱤᱡᱮ ᱚᱲᱟᱜ ᱠᱚᱨᱮ ᱜᱮ᱾
ᱱᱤᱡᱮ ᱱᱤᱡᱮ ᱯᱨᱚᱛᱛᱮᱠᱴᱤ ᱚᱲᱟᱜ ᱨᱮᱜᱮ ᱞᱮ ᱵᱚᱞᱚᱜᱼᱟ ᱛᱟᱯᱚᱨᱮ ᱡᱟᱦᱟᱸ ᱠᱚᱨᱮ ᱜᱟᱹᱭ ᱠᱚ ᱥᱮ ᱠᱟᱰᱟ ᱠᱚ ᱛᱚᱞ ᱠᱟᱠᱚᱣᱟ ᱚᱱᱟ ᱛᱟᱨᱯᱚᱨᱮ ᱞᱮ ᱨᱩ ᱟᱠᱚᱣᱟ ᱥᱮᱨᱮᱧ ᱟᱠᱚᱣᱟᱞᱮ ᱠᱟᱹᱴᱤᱡ ᱦᱳᱭ᱾
ᱡᱟᱦᱟᱸᱭ ᱡᱟᱦᱟᱸᱭ ᱠᱚᱨᱮᱱ ᱚᱲᱟᱜ ᱨᱮ ᱰᱟᱺᱝᱨᱤ ᱠᱚ ᱥᱮ ᱜᱟᱹᱭ ᱠᱚ ᱢᱮᱱᱟᱜ ᱟᱠᱟᱫ ᱠᱚᱣᱟ ᱛᱚ ᱩᱱᱠᱩ ᱴᱷᱮᱱ ᱪᱟᱞᱟᱣ ᱠᱟᱛᱮᱫ ᱩᱱᱠᱩ ᱫᱚᱯᱮ ᱚᱱᱟ ᱠᱟᱹᱢᱤ ᱫᱚ ᱚᱱᱟ ᱜᱟᱹᱭ ᱡᱟᱜᱟᱣ ᱠᱟᱹᱢᱤ ᱫᱚᱯᱮ ᱠᱚᱨᱟᱣ᱾ ᱠᱟᱱᱟᱯᱮ ᱦᱮᱸᱥᱮ ᱢᱟᱱᱮ ᱡᱟᱦᱟᱸᱭ ᱴᱷᱮᱱ ᱵᱟᱹᱪᱩᱜ
ᱦᱳᱭ